ᱦᱸ ᱠᱮ ᱾
ᱦᱮᱸ ᱦᱮᱸ ᱡᱚᱦᱟᱨ ᱜᱮ, ᱤᱧ ᱥᱮᱫ ᱠᱷᱚᱡ ᱦᱚᱸ ᱾
ᱪᱮᱫ ᱞᱮᱠᱟ ᱢᱮᱱᱟᱜ ᱵᱟᱲᱟ ᱢᱮᱭᱟ, ᱫᱟᱫᱟ?
ᱦᱮᱸ, ᱱᱚᱜᱼᱚᱭ ᱱᱤᱛᱚᱜ ᱫᱷᱟᱹᱵᱤᱡ ᱢᱟ, ᱡᱚᱛᱚ ᱦᱚᱲ ᱜᱮ ᱱᱟᱯᱟᱭ ᱜᱮ ᱢᱮᱱᱟᱜ ᱞᱮᱭᱟ, ᱱᱚᱜ ᱪᱟᱸᱫᱚ ᱵᱚᱸᱜᱟ ᱣᱟᱜ ᱫᱩᱞᱟᱹᱲ ᱫᱟᱭᱟ ᱛᱮᱜᱮ ᱦᱟᱸᱜ, ᱛᱚ, ᱟᱯᱮ ᱠᱚ ᱜᱮ, ᱪᱮᱫ ᱞᱮᱠᱟ ᱦᱟᱸᱜ ᱾
ᱟᱞᱮ ᱦᱚᱸ, ᱱᱤᱛ ᱦᱟᱹᱵᱤᱡ ᱫᱚ, ᱱᱟᱯᱟᱭ ᱵᱟᱲᱟ ᱜᱮ, ᱚᱱᱠᱟ ᱜᱮ ᱾
ᱮᱱᱠᱷᱟᱱ ᱟᱹᱰᱤ ᱱᱟᱯᱟᱭ, ᱟᱨ ᱮᱱᱛᱮᱫ ᱱᱚᱜᱼᱚᱭ, ᱱᱟᱯᱟᱭ ᱜᱮ ᱵᱚᱱ, ᱛᱟᱦᱮᱱ ᱠᱷᱟᱡ ᱜᱮ ᱦᱟᱸᱜ, ᱡᱚᱛᱚᱣᱟᱜ ᱡᱤᱱᱤᱥ ᱵᱚᱱ, ᱠᱚᱨᱟᱣ ᱫᱟᱲᱮᱭᱟᱜᱼᱟ, ᱟᱨ ᱦᱚᱸ ᱾ ᱦᱚᱲᱢᱚ ᱡᱤᱣᱤ ᱱᱟᱯᱟᱭ ᱫᱚ, ᱟᱹᱰᱤ ᱫᱚᱨᱠᱟᱨᱟ ᱱᱮᱛᱟᱨ ᱚᱠᱛᱚ ᱨᱮ, ᱥᱮ ᱢᱟᱱᱮ ᱡᱟᱦᱟᱸ ᱛᱤ ᱨᱮᱜᱮ ᱦᱟᱸᱜ ᱾
ᱦᱟᱸ ᱦᱟᱸ ᱦᱟᱸ, ᱟᱨ ᱪᱮᱫ ᱠᱚ ᱪᱮᱠᱟ ᱵᱟᱲᱟ ᱦᱩᱭᱩᱜ ᱠᱟᱱᱟ, ᱛᱟᱦᱚᱞᱮ ᱱᱤᱛᱚᱜ ᱫᱚ ᱚᱲᱟᱜ ᱨᱮ?
ᱱᱤᱛᱚᱜ ᱢᱟ ᱦᱟᱸᱜ, ᱡᱤᱨᱟᱹᱣ ᱵᱟᱲᱟ ᱜᱮ, ᱦᱩᱭᱩᱜ ᱠᱟᱱ, ᱟᱨ, ᱟᱭᱥᱮ ᱠᱟᱹᱢᱤ ᱵᱟᱵᱚᱛ ᱛᱮᱧ ᱢᱮᱱ ᱞᱮᱠᱷᱟᱱᱡ ᱫᱚ, ᱱᱚᱜᱼᱚᱭ ᱦᱟᱸᱜ, ᱮᱨ ᱟᱯᱷᱚᱨ ᱠᱚ, ᱦᱩᱭ ᱵᱟᱲᱟ ᱟᱠᱟᱱᱟ ᱾ ᱟᱫᱚ, ᱜᱟᱹᱪᱷᱤ ᱦᱚᱸ ᱟᱹᱰᱤ ᱫᱚ ᱵᱟᱝ ᱞᱟᱹᱴᱩ ᱟᱠᱟᱱ ᱛᱟᱞᱮᱭᱟ ᱦᱟᱸᱜ, ᱚᱱᱮ ᱢᱤᱫ ᱠᱟᱹᱴᱩᱵ ᱞᱮᱠᱟ ᱦᱟᱸᱜ ᱾ ᱟᱫᱚ, ᱟᱨ ᱢᱤᱫ ᱦᱟᱯᱛᱟ ᱜᱟᱱ, ᱦᱩᱭ ᱞᱮᱱ ᱠᱷᱟᱱᱡ ᱯᱟᱥᱮᱫ ᱱᱚᱣᱟ ᱨᱚᱦᱚᱭ ᱜᱟᱱᱚᱜᱼᱟ, ᱚᱱᱮ ᱚᱱᱠᱟ ᱦᱟᱸᱜ, ᱟᱨ ᱱᱚᱛᱮ ᱵᱟᱭ ᱫᱟᱜ ᱟᱠᱟᱫ ᱛᱮ, ᱵᱟᱨ ᱯᱮ ᱫᱤᱱ ᱠᱷᱚᱡ, ᱛᱷᱚᱲᱟ ᱟᱹᱰᱤ ᱞᱚᱞᱚ ᱥᱤᱛᱩᱝ ᱵᱩᱡᱷᱟᱹᱜ ᱠᱟᱱᱟ ᱾
ᱦᱚᱸᱜ ᱾
ᱛᱚᱵᱮ, ᱟᱨᱦᱚ ᱫᱟᱜ ᱧᱚᱜ ᱞᱮᱠᱷᱟᱡ ᱫᱚ, ᱨᱮᱭᱟᱲ ᱧᱚᱜ ᱵᱩᱡᱷᱟᱹᱜᱼᱟ ᱾ ᱟᱫᱚ ᱛᱟᱺᱜᱤ ᱨᱮᱜᱮ, ᱢᱮᱱᱟᱜ ᱞᱮᱭᱟ ᱦᱟᱸᱜ, ᱱᱚᱜᱼᱚᱭ ᱾ ᱥᱮᱨᱢᱟ ᱫᱟᱜ ᱡᱟᱹᱲᱤ, ᱡᱚᱠᱷᱚᱱᱮ ᱫᱟᱜᱟ ᱛᱚᱵᱮ, ᱟᱞᱮ ᱥᱮᱫ ᱨᱚᱦᱚᱭ ᱠᱚ, ᱮᱛᱚᱦᱚᱵᱚᱜᱼᱟ ᱦᱟᱸᱜ, ᱱᱮᱜᱼᱮ ᱱᱤᱭᱟᱹ ᱠᱚᱜᱮ ᱾ ᱡᱤᱨᱟᱹᱣ ᱵᱟᱲᱟ, ᱦᱩᱭ ᱟᱠᱟᱱᱟ ᱱᱤᱛᱚᱜ ᱾ ᱛᱚ, ᱟᱯᱮ ᱥᱮᱱᱟᱜ ᱪᱮᱫ ᱠᱚ, ᱪᱮᱠᱟ ᱦᱩᱭᱩᱜ ᱠᱟᱱᱟ?
ᱟᱞᱮ ᱱᱚᱛᱮ ᱢᱟ ᱱᱷᱟᱜ, ᱫᱟᱜ ᱛᱟᱸᱜᱤ ᱨᱮ, ᱟᱞᱮ ᱢᱟ ᱢᱮᱱᱟᱜ ᱞᱮᱜᱮ, ᱟᱫᱚ ᱫᱟᱜ ᱫᱚ ᱟᱹᱰᱤ ᱜᱮ, ᱞᱟᱸᱜᱟ ᱜᱮᱭᱟ ᱾ ᱟᱞᱮ ᱱᱚᱛᱮ ᱢᱟ, ᱫᱟᱜ ᱵᱟᱹᱣᱨᱤ ᱦᱩᱭᱩᱜ ᱠᱷᱟᱹᱛᱤᱨ ᱛᱮ, ᱮᱨ ᱟᱯᱷᱚᱨ ᱠᱚᱦᱚᱸ ᱪᱮᱫ ᱜᱮ, ᱵᱟᱝ ᱦᱩᱭ ᱠᱟᱱ ᱛᱟᱞᱮᱭᱟ ᱾ ᱨᱚᱦᱚᱲ ᱨᱮ ᱠᱷᱮᱛ ᱞᱮ ᱥᱤ ᱵᱟᱲᱟᱣ ᱟᱠᱟᱫᱟ, ᱟᱫᱚ ᱜᱷᱟᱸᱥ ᱠᱚ ᱜᱚᱡᱚᱜ ᱯᱨᱟ ᱟᱫᱚ, ᱜᱷᱟᱥ ᱠᱚᱫᱚ ᱜᱚᱡ ᱞᱮᱠᱟᱶ ᱟᱠᱟᱱᱟ, ᱠᱤᱱᱛᱩ ᱫᱟᱜ ᱜᱮ ᱵᱟᱝ ᱧᱩᱨᱦᱟᱹᱜ ᱠᱟᱱᱟ, ᱫᱟᱜ ᱞᱮᱱ ᱠᱷᱟᱱᱡ ᱜᱮ ᱦᱟᱹᱜ, ᱞᱮ ᱵᱚᱞᱮ ᱮᱨ ᱟᱯᱷᱚᱨ ᱨᱮ ᱮᱦᱚᱵᱟ, ᱟᱫᱚ ᱚᱱᱮ ᱚᱱᱟ ᱠᱷᱟᱹᱛᱤᱨ ᱛᱷᱚᱲᱟ, ᱨᱩᱠᱟᱟᱹᱣᱟᱴ ᱟᱠᱟᱱ ᱛᱟᱞᱮᱭᱟ, ᱱᱤᱛ ᱫᱷᱟᱹᱵᱤᱡ ᱫᱚ, ᱟᱹᱣᱨᱤ ᱞᱮ ᱮᱨ ᱟᱯᱷᱚᱨᱟ, ᱡᱚᱛᱚ ᱦᱚᱲ ᱞᱮᱠᱟ ᱫᱚ, ᱠᱤᱪᱷᱩ ᱠᱤᱪᱷᱩ ᱢᱤᱫ ᱵᱟᱨ ᱦᱚᱲ ᱠᱚ ᱮᱨ ᱟᱯᱷᱚᱨ ᱟᱠᱟᱫᱟ, ᱚᱱᱟ ᱫᱚ, ᱚᱱᱟ ᱢᱟᱨᱥᱟᱞ ᱫᱟᱜ ᱦᱩᱭᱩᱜᱼᱟ ᱾ ᱡᱟᱦᱟᱸ ᱫᱚ ᱢᱚᱴᱚᱨ ᱛᱮ, ᱞᱟᱛᱟᱨ ᱠᱷᱚᱱ ᱠᱚ ᱨᱟᱠᱟᱵ ᱠᱟᱛᱮ, ᱚᱱᱟᱛᱮ ᱦᱟᱸᱜ ᱠᱚ, ᱮᱨ ᱟᱯᱷᱚᱨ ᱟᱠᱟᱫᱟ, ᱟᱨ ᱠᱤᱪᱷᱩ ᱠᱤᱪᱷᱩ ᱴᱚᱴᱷᱟ ᱨᱮᱱ, ᱡᱟᱦᱟᱸ ᱢᱮᱱᱟᱜ ᱞᱮᱭᱟ, ᱟᱞᱮ ᱫᱚ ᱛᱤᱦᱤᱧ ᱜᱟᱯᱟ ᱦᱚᱸ, ᱪᱟᱸᱫᱳᱣᱟᱜ ᱫᱟᱜ ᱜᱮᱞᱮ, ᱛᱟᱸᱜᱤ ᱟᱠᱟᱫᱟ, ᱟᱫᱚ ᱵᱟᱭ ᱫᱟᱜᱼᱮ ᱠᱟᱱᱟ, ᱦᱚᱞᱟᱭ ᱫᱟᱜ ᱠᱮᱫᱟ ᱛᱷᱚᱲᱟ ᱠᱟᱹᱴᱤᱡ, ᱢᱚᱸᱡᱽ ᱧᱚᱜ ᱫᱚ ᱵᱟᱝ ᱾ ᱦᱟᱞᱠᱟ ᱯᱟᱛᱞᱟ ᱧᱩᱨᱦᱟᱹᱭᱮᱱᱟ, ᱛᱷᱚᱲᱟ ᱛᱷᱚᱲᱟ, ᱤᱱᱟᱹ ᱫᱩᱲᱤ ᱠᱚᱦᱚᱸ ᱵᱟᱝ ᱞᱮᱱᱟ ᱵᱟᱝ ᱵᱟᱹᱭᱠᱟᱹᱣ ᱞᱮᱱᱟ᱾ ᱟᱨ ᱜᱚᱨᱚᱢ ᱥᱤᱛᱩᱝ ᱟᱹᱰᱤ ᱛᱮᱫ ᱟᱨ ᱜᱚᱨᱚᱢ ᱥᱤᱛᱩᱝ ᱠᱷᱟᱹᱛᱤᱨ ᱛᱮ ᱱᱟᱦᱟᱜ ᱢᱤᱫ ᱵᱟᱨ ᱦᱚᱲ ᱠᱚ ᱧᱮᱞᱚᱜ ᱠᱟᱱᱟ ᱠᱟᱹᱴᱤᱱ ᱨᱩᱣᱟᱹ ᱦᱟᱹᱥᱩ ᱠᱚ ᱡᱟᱹᱵᱚᱱᱚᱜ ᱠᱟᱱᱟ ᱟᱨ ᱜᱚᱨᱚᱢ ᱥᱤᱛᱩᱝ ᱛᱮ ᱦᱚᱲᱢᱚ ᱦᱚᱸ ᱢᱚᱸᱡᱽ ᱵᱟᱝ ᱵᱩᱡᱷᱟᱹᱜ ᱠᱟᱱᱛᱮ ᱡᱚᱢ ᱧᱩ ᱠᱚᱦᱚᱸ ᱟᱹᱰᱤ ᱢᱚᱸᱡᱽ ᱛᱮᱫᱚ ᱵᱟᱝ ᱦᱩᱭᱩᱜ ᱠᱟᱱ ᱛᱟᱞᱮᱭᱟ᱾
ᱮᱠᱟᱞ ᱮᱠᱟᱱ ᱛᱚ ᱟᱹᱰᱤ ᱵᱷᱟᱵᱱᱟ ᱠᱟᱛᱷᱟ ᱦᱟᱹᱜ ᱱᱚᱜᱼᱚ ᱱᱤᱭᱟᱹ ᱢᱟᱢ ᱞᱟᱹᱭ ᱠᱮᱫ, ᱛᱚ ᱟᱞᱮ ᱥᱮᱫ ᱦᱚᱸ ᱫᱟᱜ ᱨᱮᱱᱟᱜ ᱵᱮᱵ ᱫᱚ ᱟᱹᱰᱤ ᱱᱟᱯᱟᱭ ᱫᱚ ᱵᱟᱝ ᱦᱟᱸᱜ ᱟᱞᱮ ᱦᱚᱸ ᱱᱚᱜᱼᱚᱭ ᱥᱮᱨᱢᱟ ᱫᱟᱜ ᱡᱟᱹᱲᱤ ᱵᱷᱚᱨᱥᱟ ᱜᱮ ᱢᱮᱱᱟᱜ ᱞᱮᱭᱟ᱾ ᱟᱨ ᱟᱞᱮᱥᱮᱫ ᱫᱚ ᱡᱚᱠᱷᱚᱱ ᱫᱟᱜ ᱵᱟᱭ ᱫᱟᱜ ᱞᱮᱠᱷᱟᱱ ᱢᱟᱱᱮ ᱟᱞᱮᱥᱮᱫ ᱫᱚ ᱯᱩᱨᱟᱹ ᱟᱠᱟᱞ ᱯᱟᱲᱟᱣᱱᱟ᱾ᱚᱱ
ᱟᱪᱪᱷᱟ ᱟᱪᱪᱷᱟ ᱟᱪᱪᱷᱟ ᱟᱭᱢᱟ ᱫᱤᱱ ᱟᱭᱢᱟ ᱰᱷᱮᱨ ᱢᱟ ᱞᱟᱝ ᱜᱟᱞᱢᱟᱨᱟᱜ ᱠᱟᱱ ᱟᱯᱮ ᱚᱱᱛᱮ ᱫᱚ ᱪᱟᱥᱵᱟᱥ ᱨᱮᱱᱟᱜ ᱜᱮᱞᱟᱝ ᱜᱟᱞᱢᱟᱨᱟᱣ ᱫᱟ ᱛᱚ ᱪᱷᱟ ᱪᱮᱫ ᱞᱮᱠᱟ ᱪᱮᱫ ᱠᱚᱯᱮ ᱪᱟᱥ ᱵᱟᱲᱟᱭᱟ ᱟᱯᱮ ᱠᱚᱫᱚ?
ᱟᱞᱮ ᱢᱟ ᱱᱚᱜᱼᱚᱭ ᱱᱮᱛᱟᱨ ᱡᱟᱹᱯᱩᱫ ᱫᱤᱱ ᱞᱮᱠᱟᱛᱮᱫᱚ ᱦᱟᱸᱜ ᱥᱮ ᱱᱚᱜᱼᱚᱭ ᱟᱥᱟᱲ ᱵᱚᱸᱜᱟ ᱡᱚᱠᱷᱚᱱ ᱫᱚ ᱦᱟᱸᱜ ᱱᱚᱜᱼᱚᱭ ᱦᱩᱲᱳ ᱜᱮᱞᱮ ᱪᱟᱥᱟ᱾ ᱟᱨ ᱥᱚᱸᱜᱮ ᱥᱚᱸᱜᱮᱛᱮ ᱱᱚᱜᱼᱚᱭ ᱡᱚᱱᱰᱨᱟ ᱦᱚᱸᱠᱚ ᱪᱟᱥ ᱜᱮᱭᱟ᱾ ᱟ ᱜᱚᱰᱟ ᱠᱚᱨᱮ ᱫᱚ ᱦᱟᱸᱜ᱾
ᱦᱩᱸ
ᱟᱨ ᱨᱮᱭᱟᱲ ᱫᱤᱱ ᱮᱢ ᱢᱮᱱ ᱞᱮᱠᱷᱟᱡ ᱫᱚ ᱦᱟᱸᱜ ᱟᱞᱮᱥᱮᱫ ᱫᱚ ᱚᱱᱟ ᱨᱮᱭᱟᱲ ᱫᱤᱱ ᱫᱚ ᱦᱩᱲᱩ ᱫᱚ ᱵᱟᱠᱚ ᱪᱟᱥᱟ᱾ ᱮᱱᱛᱮ ᱱᱚᱣᱟ ᱫᱟᱜ ᱫᱟᱜ ᱨᱮᱱᱟᱜ ᱜᱴᱟᱜ ᱜᱮ ᱵᱟᱹᱱᱩᱜᱼᱟ ᱾ ᱚᱱᱟ ᱠᱷᱟᱹᱛᱤᱨ ᱛᱮ ᱟᱞᱮ ᱥᱮᱫ ᱫᱚ ᱛᱩᱲᱤ ᱪᱟᱥ ᱦᱩᱭᱩᱜᱼᱟ᱾ ᱟᱨ ᱟᱭᱢᱟ ᱞᱮᱠᱟᱱ ᱫᱟᱹᱞ ᱡᱤᱱᱤᱥ᱾ ᱡᱮᱞᱮᱠᱟ ᱢᱥᱨᱤ, ᱵᱷᱩᱴ, ᱠᱤᱥᱟᱹᱨᱤ, ᱦᱚᱲᱮᱡ, ᱚᱱᱮ ᱚᱱᱟ ᱠᱚ ᱪᱟᱥ ᱜᱟᱱᱚᱜ ᱜᱮᱭᱟ ᱮᱱᱛᱮ ᱚᱱᱟ ᱨᱮᱫᱚ ᱠᱚᱢ ᱫᱟᱜ ᱠᱷᱟᱨᱪᱟᱜᱼᱟ᱾ ᱜᱩᱦᱩᱢ ᱦᱚᱸᱠᱚ ᱪᱟᱥ ᱜᱮᱭᱟ ᱫᱚ ᱜᱩᱦᱩᱢ ᱫᱟᱜ ᱛᱷᱚᱲᱟ ᱠᱚᱢ ᱧᱚᱜ ᱟᱨ ᱪᱟᱥ ᱞᱮ ᱱᱮᱛᱟᱨ ᱫᱚ ᱦᱟᱸᱜ ᱮᱦᱚᱵ ᱵᱟᱲᱟᱟᱣ ᱟᱠᱟᱱᱟ ᱠᱚ ᱱᱚᱣᱟ ᱥᱚᱵᱽᱡᱤ ᱮᱢᱟᱱ ᱦᱚᱸᱠᱚ ᱪᱟᱥ ᱮᱫᱟ᱾ ᱟᱫᱚ ᱚᱠᱚᱭ ᱚᱠᱚᱭᱴᱷᱮᱱ ᱢᱚᱴᱚᱨ ᱨᱮᱱᱟᱜ ᱵᱮᱵᱚᱥᱛᱷᱟ ᱠᱚ ᱢᱮᱱᱟᱜᱼᱟ᱾ ᱟᱫᱚ ᱥᱩᱨ ᱚᱲᱟᱜ ᱥᱩᱨ ᱨᱮᱠᱚ ᱪᱟᱥ ᱵᱟᱲᱟᱭᱮᱫᱟ ᱦᱟᱸᱜ ᱱᱚᱣᱟ᱾ ᱥᱚᱵᱽᱡᱤ ᱮᱢᱟᱱ ᱠᱚᱫᱚ ᱥᱚᱵᱽᱡᱤ ᱦᱚᱸ ᱟᱭᱢᱟ ᱞᱮᱠᱟᱱ ᱡᱚᱛᱚ ᱞᱮᱠᱟᱱᱟᱜ ᱜᱮ ᱵᱮᱸᱜᱟᱲ ᱠᱚ ᱵᱷᱮᱱᱰᱤ ᱠᱚ ᱢᱟᱹᱨᱤᱪ ᱡᱚᱛᱚ ᱜᱮ ᱦᱟᱸᱜ᱾ ᱛᱚ ᱟᱯᱮ ᱥᱮᱱᱟᱜ ᱪᱟᱥᱵᱟᱥ ᱠᱚᱫᱚ ᱪᱮᱫ ᱠᱚᱯᱮ ᱪᱟᱥ ᱵᱟᱲᱟᱭᱟ ᱦᱟᱸᱜ?
ᱵᱮᱸᱜᱟᱲ, ᱢᱟᱹᱨᱤᱪ, ᱵᱷᱤᱱᱰᱤ, ᱯᱳ ᱴᱚᱞ, ᱟᱹᱞᱩ, ᱠᱟᱨᱞᱟ, ᱡᱷᱤᱸᱜᱟᱹ ᱱᱚᱣᱟ ᱠᱚ ᱛᱟᱦᱮᱱ ᱠᱟᱱ ᱜᱮᱭᱟ ᱟᱨ ᱪᱟᱥᱵᱟᱥ ᱞᱮᱠᱟᱛᱮ ᱚᱱᱟ ᱥᱚᱜ ᱛᱮ ᱱᱟᱜ ᱡᱟᱦᱟᱸᱢ ᱞᱟᱹᱭ ᱠᱮᱫ ᱮᱸ ᱡᱚᱸᱰᱨᱟ ᱡᱚᱸᱰᱨᱟ ᱦᱚᱸ ᱟᱞᱮ ᱥᱮᱫ ᱦᱚᱸᱠᱚ ᱪᱟᱥᱮᱫ ᱠᱟᱱ ᱜᱮᱭᱟ ᱟᱨ ᱥᱚᱸᱜᱮ ᱛᱮ ᱥᱟᱹᱨᱩ ᱠᱚᱦᱚᱸ ᱢᱮᱱᱟᱜᱼᱟ ᱥᱮ ᱱᱤᱛᱚᱜ ᱛᱮᱦᱮᱧ ᱜᱟᱯᱟ ᱧᱮᱞᱚᱜ ᱠᱟᱱᱟ ᱟᱞᱮ ᱱᱚ ᱛᱮ ᱨᱮᱫᱚ ᱯᱟᱴ ᱠᱚ ᱪᱟᱥ ᱦᱩᱭ ᱟᱠᱟᱱᱟ᱾ ᱟᱨ ᱫᱟᱨ ᱠᱟᱱ ᱫᱤᱱ ᱵᱟᱠᱷᱷᱟ ᱫᱚ ᱦᱟᱸᱜ ᱱᱚᱜᱼᱚᱭ ᱵᱟᱹᱨᱥᱟᱹ ᱦᱩᱲᱩ ᱜᱮᱞᱮ ᱛᱟᱸᱟᱹᱜᱤ ᱟᱠᱟᱫᱟ ᱾ᱟᱫᱚ ᱪᱟᱥ ᱛᱚ ᱠᱷᱩᱵ ᱮᱠᱴᱟ ᱟᱞᱮ ᱱᱚᱛᱮ ᱫᱚ ᱥᱟᱨᱟ ᱵᱚᱪᱷᱚᱨ ᱜᱮ ᱞᱟᱜᱟᱣ ᱛᱟᱦᱮᱱᱟ᱾ ᱦᱩᱭᱩᱜ ᱠᱟᱱᱟ ᱨᱮᱦᱚᱸ ᱱᱤᱛᱚᱜ ᱡᱟᱦᱟᱸ ᱛᱤᱱᱟᱹᱜ ᱫᱟᱜ ᱞᱮ ᱛᱟᱹᱜᱤᱣ ᱟᱠᱟᱫ ᱠᱟᱜ ᱨᱮᱦᱚᱸ ᱵᱟᱭ ᱫᱟᱜ ᱠᱟᱜ ᱨᱮᱦᱚ ᱦᱚᱸ ᱟᱮ ᱱᱟᱦᱟᱜ ᱞᱮ ᱧᱮᱞᱟ ᱟᱨ ᱯᱟᱪ ᱪᱷᱚ ᱫᱤᱱ ᱛᱟᱹᱜᱤ ᱛᱮ ᱡᱮ ᱵᱟᱭ ᱫᱟᱜ ᱮᱫᱟ ᱥᱮᱨᱢᱟ ᱠᱷᱚᱱ ᱛᱟᱦᱚᱞᱮ ᱫᱚ ᱱᱟᱦᱟᱜ ᱚᱱᱟ ᱢᱚᱴᱚᱨ ᱛᱮᱜᱮ ᱫᱟᱜ ᱨᱟᱠᱟᱵ ᱠᱟᱛᱮ ᱞᱮ ᱤᱭᱟᱹᱭᱟ᱾ ᱦᱟᱜ
ᱟᱪᱪᱷᱟ ᱟᱪᱪᱷᱟ ᱟᱪᱪᱷᱟ ᱛᱚ ᱟᱯᱮ ᱥᱮᱫ ᱫᱚ ᱢᱟᱱᱮ ᱫᱟᱜ ᱨᱮᱱᱟᱜ ᱥᱩᱵᱤᱫᱷᱟ ᱫᱚ ᱱᱟᱯᱟᱭ ᱧᱚᱜ ᱜᱮ ᱦᱟᱸᱜ ᱥᱮ ᱵᱟᱝ?
ᱦᱮᱸ ᱦᱮᱸ ᱦᱮᱸ ᱫᱟᱜ ᱫᱚ ᱟᱹᱰᱤ ᱫᱟᱜ ᱟᱹᱰᱤ ᱱᱟᱯ ᱯᱟᱭ ᱜᱮ ᱠᱷᱟᱹᱛᱤᱨ ᱛᱮ ᱢᱟᱱᱮ ᱮᱠᱪᱩᱮᱞᱤ ᱟᱹᱰᱤ ᱢᱚᱸᱡᱽ ᱜᱮ ᱟᱨᱠᱤ ᱚᱱᱟ ᱠᱷᱟᱹᱛᱤᱨ ᱥᱮ ᱯᱨᱚᱛᱤᱴᱟ ᱢᱩᱦᱩᱨᱛᱚ ᱨᱮ ᱪᱟᱥ ᱠᱚᱫᱚ ᱱᱟᱦᱟᱜ ᱵᱟᱝ ᱨᱩᱠᱟᱣᱚᱴᱚᱜ ᱛᱟᱞᱮᱭᱟ ᱵᱟᱝ ᱛᱷᱤᱨ ᱦᱟᱯᱮᱼᱟ᱾
ᱮᱠᱟᱞ ᱮᱠᱟᱞ ᱢᱟᱱᱮ ᱮᱱᱛᱮᱫ ᱫᱟᱜ ᱜᱮ ᱟᱹᱰᱤ ᱞᱟᱹᱠᱛᱤᱭᱟᱱ ᱡᱤᱱᱤᱥ ᱠᱟᱱᱟ ᱡᱩᱫᱤ ᱫᱟᱜ ᱜᱮ ᱵᱟᱝ ᱛᱟᱦᱮᱱ ᱠᱷᱟᱡ ᱫᱚ ᱟᱵᱚ ᱪᱟᱹᱥᱤ ᱦᱚᱲ ᱞᱟᱹᱜᱤᱫ ᱫᱚ ᱟᱹᱰᱤ ᱢᱟᱨᱟᱝ ᱫᱩᱠ ᱞᱮᱠᱟ ᱵᱩᱡᱷᱟᱹᱜᱼᱟ᱾ ᱪᱮᱫ ᱦᱚᱸ ᱵᱟᱢ ᱪᱮᱠᱟ ᱫᱟᱲᱮᱭᱟᱜᱼᱟ ᱫᱟᱜ ᱵᱮᱜᱚᱨ ᱫᱚ ᱦᱟᱸᱜ ᱟᱫᱚ, ᱟᱞᱮ ᱥᱮᱫ ᱫᱚ ᱦᱟᱸᱜ ᱱᱚᱝᱠᱟ ᱪᱟᱥᱵᱟᱥ ᱞᱟᱹᱜᱤᱫ ᱫᱚ ᱜᱟᱹᱰᱭᱟᱹ ᱯᱩᱠᱷᱨᱤ ᱥᱮ ᱱᱚᱣᱟ ᱜᱟᱰᱟ ᱠᱚ ᱢᱮᱱᱟᱜ ᱫᱚ ᱢᱮᱱᱟᱜ ᱜᱮᱭᱟ ᱦᱟᱸᱜ ᱢᱮᱱᱠᱷᱟᱱ ᱱᱮᱛᱟᱨ ᱥᱤ ᱛᱩᱝ ᱫᱤᱱᱮᱢ ᱧᱮᱞ ᱞᱮᱠᱷᱟᱡ ᱫᱚ ᱯᱩᱨᱟᱹ ᱦᱤᱸᱡᱤᱫ ᱪᱟᱵᱟᱜᱼᱟ ᱥᱮ ᱨᱚᱦᱚᱲ ᱪᱟᱵᱟ ᱠᱚᱜᱼᱟ ᱦᱟᱸᱜ ᱟᱭᱢᱟ ᱞᱮᱠᱟᱱ ᱜᱟᱰᱟ ᱠᱚᱫᱚ᱾ ᱟᱫᱚ ᱢᱤᱫ ᱵᱟᱨ ᱱᱚᱝᱠᱟ ᱵᱟᱹᱫ ᱠᱩᱧ ᱢᱮᱱᱟᱜ ᱜᱮᱭᱟ ᱦᱟᱸᱜ ᱱᱚᱣᱟ ᱱᱟᱨᱮᱝᱜᱟ ᱡᱳᱡᱚᱱᱟ ᱥᱮ ᱥᱠᱤᱢ ᱦᱚᱛᱮ ᱛᱮᱠᱚ ᱵᱮᱱᱟᱣ ᱚᱪᱚ ᱠᱟᱜ ᱞᱮᱭᱟ ᱦᱟᱸᱜ ᱟᱫᱚ ᱚᱱᱟ ᱠᱚᱨᱮ ᱫᱚ ᱦᱟᱸᱜ ᱛᱷᱚᱲᱟ ᱜᱟᱱ ᱛᱟᱦᱮᱱ ᱜᱮᱭᱟ ᱦᱟᱸᱜ ᱫᱟᱜ ᱫᱚ ᱟᱫᱚ ᱚᱱᱟ ᱫᱚ ᱱᱚᱣᱟ ᱴᱩᱞᱩ ᱯᱟᱢᱯ ᱠᱚ ᱢᱮᱛᱟᱜ ᱠᱟᱱ ᱚᱱᱮ ᱚᱱᱟᱛᱮ ᱦᱟᱸᱜ ᱩᱰᱩᱝ ᱦᱳᱭᱳᱜ ᱠᱟᱱᱟ ᱟᱫᱚ ᱾ ᱴᱩᱞᱩ ᱯᱟᱢᱯ ᱥᱮ ᱱᱚᱣᱟ ᱦᱚᱰᱳ ᱢᱮᱥᱤᱱ ᱚᱱᱮ ᱚᱱᱟ ᱠᱚ ᱦᱟᱸᱜ᱾
ᱦᱩᱸ ᱾
ᱟᱯᱮ ᱥᱮᱱᱟᱜ ᱠᱚᱜᱮ ᱪᱮᱫ ᱞᱮᱠᱟ ᱱᱚᱣᱟ ᱠᱮᱱᱮᱞ ᱮᱢᱟᱱ ᱠᱚ ᱢᱮᱱᱟᱜ ᱜᱮᱭᱟ ᱟᱨ ᱯᱟᱢᱯ ᱠᱚᱫᱚ ᱪᱮᱫ ᱞᱮᱠᱟ ᱥᱚᱨᱠᱟᱨ ᱦᱚᱛᱮ ᱛᱮᱯᱮ ᱧᱟᱢ ᱟᱠᱟᱫᱟ ᱥᱮ ᱟᱯᱱᱟᱨ ᱯᱮ ᱵᱟᱹᱭᱥᱟᱹᱣ ᱵᱟᱲᱟᱣ ᱠᱟᱫᱟ ᱱᱚᱣᱟ ᱾
ᱱᱚᱛᱮ ᱫᱚ ᱱᱟᱦᱟᱜ ᱚᱱᱟ ᱠᱚᱛᱮ ᱫᱚ ᱟᱹᱰᱤ ᱛᱮᱫ ᱞᱮ ᱞᱟᱸᱜᱟ ᱜᱮᱭᱟ ᱥᱚᱨᱠᱟᱨᱤ ᱦᱚᱛᱮᱛᱮ ᱱᱚᱝᱠᱟ ᱡᱮ ᱪᱟᱥᱵᱟᱥ ᱞᱟᱹᱜᱤᱫ ᱡᱟᱦᱟᱱᱟᱜ ᱵᱮ ᱠᱮᱱᱮᱞ ᱵᱟ ᱠᱳᱱᱳ ᱯᱟᱢᱯ ᱠᱚ ᱡᱮᱠᱚ ᱮᱢᱟᱣ ᱠᱟᱜ ᱞᱮᱭᱟ ᱚᱱᱠᱟ ᱫᱚ ᱵᱟᱹᱱᱩᱜᱼᱟ ᱱᱚᱛᱮ ᱫᱚ ᱥᱚᱨᱠᱟᱨᱤ ᱛᱮᱫᱚ ᱠᱚ ᱮᱢᱟᱣ ᱠᱟᱜ ᱞᱮᱭᱟ ᱫᱟᱜ ᱧᱩᱭ ᱞᱟᱹᱜᱤᱫ ᱡᱟᱦᱟᱸ ᱫᱚ ᱢᱚᱴᱚᱨ, ᱦᱮᱸᱦ ᱾ ᱚᱱᱟ ᱞᱟᱛᱟᱨ ᱠᱷᱚᱱ ᱡᱮᱴᱟ ᱫᱟᱜ ᱠᱚ ᱨᱟᱠᱟᱵᱟ ᱚᱱᱟ ᱢᱚᱴᱚᱨ ᱠᱚᱠᱚ ᱵᱤᱫ ᱵᱟᱲᱟ ᱠᱟᱜ ᱞᱮᱭᱟ ᱤᱭᱟᱹ ᱠᱤᱪᱷᱩ ᱞᱟᱹᱴᱩ ᱞᱟᱹᱴᱩ ᱯᱷᱟᱸᱠᱟ ᱯᱷᱟᱸᱠᱟ ᱡᱟᱭᱜᱟ ᱨᱮ ᱾ ᱟᱫᱚᱜ ᱾ ᱚᱱᱮ ᱚᱱᱟ ᱠᱷᱟᱹᱛᱤᱨ ᱛᱮ ᱢᱟᱱᱮ ᱠᱷᱟᱹᱞᱤ ᱫᱟᱜ ᱧᱩ ᱥᱩᱢᱩᱝ ᱜᱮ ᱮᱸᱰᱮ ᱠᱷᱟᱱ ᱥᱚᱨᱠᱟᱨᱤ ᱵᱷᱟᱵᱮ ᱠᱳᱱᱳ ᱪᱟᱥᱵᱟᱥ ᱨᱮᱱᱟᱜ ᱫᱚ ᱦᱟᱸᱜ ᱵᱮᱵᱚᱥ ᱵᱟᱹᱱᱩᱜ ᱛᱟᱞᱮᱭᱟ, ᱾
ᱟᱪ-ᱪᱷᱟ ᱾
ᱟᱨ ᱡᱟᱦᱟᱸ ᱛᱤᱱᱟᱹᱜ ᱜᱮᱞᱮ ᱦᱚᱜ-ᱚᱭᱤᱧ ᱢᱮᱱᱮᱫ ᱠᱟᱱ ᱡᱮ ᱢᱚᱴᱚᱨ ᱛᱮᱞᱮ ᱪᱟᱥᱮᱫ ᱠᱟᱱ ᱪᱮᱠᱟᱹᱭᱮᱫ ᱠᱟᱱ ᱞᱮ ᱱᱚᱣᱟ ᱫᱚ ᱟᱞᱮ ᱛᱤᱜᱤ ᱱᱤᱡᱮᱨᱟᱜ ᱜᱷᱟᱨᱚᱸᱡᱽ ᱨᱮᱱᱟᱜ ᱨᱳᱡᱽᱜᱟᱨ ᱛᱮᱜᱮ ᱞᱮ ᱵᱤᱫ ᱦᱚᱪᱚᱭᱟ ᱢᱟᱨᱥᱟᱞ ᱠᱚ ᱟᱨ ᱚᱱᱟ ᱛᱮᱜᱮᱞᱮ ᱪᱟᱥᱵᱟᱥᱟ ᱢᱟᱱᱮ ᱥᱚᱨᱠᱟᱨᱤ ᱵᱷᱟᱵᱮ ᱠᱳᱱᱳ ᱥᱮᱭᱨᱚᱠᱚᱢ ᱟᱨ ᱡᱚᱛᱚ ᱵᱟᱠᱚ ᱮᱢᱟᱞᱮ ᱠᱟᱱᱟ ᱡᱮ ᱪᱟᱥᱵᱟᱥ ᱞᱟᱹᱜᱤᱫ ᱡᱟᱦᱟᱱᱟᱜ ᱫᱟᱜ ᱨᱮᱱᱟᱜ ᱯᱚᱨᱤᱥᱮᱵᱟ ᱫᱚ ᱟᱞᱮ ᱛᱮᱜᱮ ᱟᱨ ᱠᱷᱩᱵ ᱮᱠᱴᱟ ᱫᱟᱜ ᱨᱮᱱᱟᱜ ᱴᱟᱱ ᱫᱚ ᱵᱟᱝ ᱦᱩᱭᱩᱜᱼᱟ, ᱮᱠᱪᱩᱭᱮᱞᱤ ᱯᱩᱠᱷᱨᱤ ᱠᱚᱦᱚᱸ ᱢᱮᱱᱟᱜ ᱜᱮᱭᱟ ᱛᱚ ᱟᱞᱮ ᱱᱟᱠᱷᱟ ᱨᱮ ᱟᱫᱚ ᱚᱱᱟ ᱯᱩᱠᱷᱨᱤ ᱠᱚᱦᱚᱸ ᱯᱮᱨᱮᱡ ᱵᱟᱲᱟ ᱠᱚ-ᱟ ᱟᱫᱚ ᱟᱹᱰᱤ ᱟᱭᱢᱟ ᱦᱚᱲ ᱫᱚ ᱚᱠᱚᱭ ᱠᱚᱣᱟᱜ ᱢᱚᱴᱚᱨ ᱵᱟᱹᱱᱩᱜᱼᱟ ᱩᱱᱠᱩ ᱫᱚ ᱯᱩᱠᱷᱨᱤ ᱠᱷᱚᱱᱜᱮ ᱦᱟᱸᱜ ᱚᱱᱟ ᱠᱷᱚᱰᱚ ᱢᱮᱥᱤᱱ ᱡᱟᱦᱟᱸ ᱠᱚ ᱢᱮᱛᱟᱜᱼᱟ ᱚᱱᱟ ᱢᱮᱥᱤᱱ ᱛᱮᱦᱚᱸ ᱠᱚ ᱪᱟᱞᱟᱣᱟ ᱡᱟᱦᱟᱸ ᱫᱚ ᱰᱤᱡᱮᱞ ᱛᱮ ᱪᱟᱞᱟᱜᱼᱟ ᱚᱱᱟ ᱢᱮᱥ ᱥᱤᱱ ᱚᱱᱟᱛᱮ ᱫᱟᱜ ᱠᱚᱠᱚ ᱟᱨᱮᱡ ᱵᱟᱲᱟᱭᱟ ᱾
ᱟᱪ-ᱪᱷᱟ ᱟᱪ-ᱪᱷᱟ, ᱛᱚ ᱟᱞᱮ ᱥᱮᱫ ᱢᱟ ᱱᱚ ᱠᱟ ᱫᱟᱜ ᱨᱮᱱᱟᱜ ᱫᱚ ᱟᱠᱟᱞ ᱫᱷᱟᱨᱟ ᱢᱮᱱᱟᱜ ᱜᱮᱭᱟ ᱦᱟᱸᱜ ᱟᱫᱚ ᱞᱟᱦᱟᱛᱮ ᱠᱷᱚᱡ ᱛᱚ ᱱᱮᱛᱟᱨ ᱫᱚ ᱦᱟᱸᱜ ᱴᱷᱤᱠ ᱴᱷᱟᱠ ᱜᱮᱭᱟ ᱮᱱᱛᱮᱫ ᱠᱩᱧ ᱠᱚ ᱢᱮᱱᱟᱜ ᱵᱟᱲᱟ ᱛᱮ, ᱾ ᱟᱫᱚ ᱟᱭᱢᱟ ᱦᱚᱲ ᱫᱚ ᱦᱟᱸᱜ ᱱᱚᱜ-ᱚ ᱱᱚᱝᱠᱟ ᱥᱟᱢᱟᱨᱥᱵᱮᱞ ᱢᱮᱥᱤᱱ ᱠᱚ ᱥᱮ ᱱᱚᱣᱟ ᱵᱳᱨᱤᱝ ᱾ ᱦᱚᱪᱩ ᱵᱟᱲᱟ ᱠᱟᱜ ᱜᱮᱭᱟ ᱢᱚᱴᱚᱨ ᱠᱚ ᱵᱟᱹᱭᱥᱟᱹᱣ ᱠᱟᱜ ᱜᱮᱭᱟ ᱟᱫᱚ ᱟᱹᱰᱤ ᱠᱷᱚᱨ ᱟᱞᱮ ᱥᱮᱫ ᱫᱚ ᱯᱟᱲᱟᱜᱼᱟ ᱚᱱᱟ ᱢᱚᱴᱚᱨ ᱠᱚᱢ ᱵᱟᱹᱭᱥᱟᱹᱣ ᱦᱚᱪᱚᱭ ᱠᱷᱟᱡ ᱫᱚ ᱮᱱᱛᱮ ᱟᱞᱮ ᱥᱮᱫ ᱫᱚ ᱟᱹᱰᱤ ᱵᱷᱤᱛᱤᱨ ᱨᱮ ᱫᱟᱜ ᱢᱮᱱᱟᱜᱼᱟ ᱾ ᱢᱟᱱᱮ, ᱯᱟᱸᱪᱥᱚ ᱠᱷᱚᱡ ᱪᱮᱛ ᱪᱮᱛᱟᱱ, ᱟᱫᱚᱢ ᱟᱫᱚᱢ ᱡᱟᱭᱜᱟ ᱨᱮᱫᱚ ᱟᱴᱥᱚ ᱯᱷᱤᱴ ᱞᱟᱛᱟᱨ ᱦᱚᱸ ᱚᱱᱮ ᱚᱱᱠᱟ ᱛᱤᱭᱟᱹᱜᱚᱜ ᱠᱟᱱᱟ ᱟᱫᱚᱢ ᱵᱩᱡᱷᱟᱹᱣ ᱫᱟᱲᱮᱭᱟᱜᱼᱟ ᱵᱚᱞᱮ ᱡᱚᱠᱷᱚᱱ ᱟᱴᱥᱚ ᱯᱷᱤᱴ ᱛᱚᱵᱮ ᱠᱷᱚᱨᱪᱟ ᱛᱤᱱᱟᱹᱜ ᱯᱟᱲᱟᱜᱼᱟ ᱟᱫᱚ ᱚᱱᱮ ᱚᱱᱟ ᱠᱷᱟᱹᱛᱤᱨ ᱛᱮ ᱦᱟᱸᱜ ᱟᱹᱰᱤ ᱠᱚᱢ ᱦᱚᱲ ᱱᱚᱱᱠᱟ ᱠᱚ ᱵᱳᱨᱤᱝ ᱦᱚᱪᱚᱭᱟ ᱾
ᱛᱮ ᱨᱮ ᱫᱟᱜ ᱢᱤᱫᱥᱚ ᱟᱥᱤ ᱢᱤᱫᱥᱚ ᱥᱟᱭᱴ ᱥᱚᱛᱛᱳᱨ ᱟᱥᱤ ᱤᱱᱟᱹ ᱠᱚᱨᱮᱜᱮ ᱧᱟᱢᱚᱜᱼᱟ ᱾
ᱟᱪ-ᱪᱷᱟ ᱟᱪ-ᱪᱷᱟ, ᱢᱟᱱᱮ ᱟᱞᱮᱥᱮᱫ ᱠᱷᱚᱱ ᱢᱟ ᱟᱹᱰᱤ ᱪᱮᱛᱟᱱ ᱜᱮ ᱦᱟᱸᱜ ᱾
ᱟᱹᱰᱤ ᱪᱮᱛᱟᱱ ᱜᱮᱭᱟ ᱟᱨ ᱟᱞᱮ ᱠᱷᱚᱱ ᱱᱚᱛᱮ ᱟᱨᱦᱚᱸ ᱦᱟᱱᱛᱮ ᱱᱟᱜ ᱛᱷᱚᱲᱟ ᱫᱚᱠᱷ ᱠᱤᱱ ᱱᱟᱜᱟᱨ ᱱᱟᱠᱷᱟ ᱢᱮᱱᱟᱜᱼᱟ ᱚᱱᱛᱮ ᱟᱨᱦᱚ ᱫᱚᱠᱷᱤ ᱱᱟᱠᱷᱟ ᱩᱛᱛᱚᱨ ᱱᱟᱠᱷᱟ ᱢᱮᱱᱟᱜᱼᱟ ᱚᱱᱛᱮ ᱪᱟᱞᱟᱣ ᱞᱮᱱ ᱠᱟ ᱟᱨᱦᱚᱸ ᱪᱮᱛᱟᱱ ᱨᱮ ᱫᱟᱜ ᱟᱹᱰᱤ ᱛᱮᱫ ᱜᱮ ᱚᱱᱛᱮ ᱫᱚ ᱪᱮ ᱛᱟᱱ ᱨᱮᱜᱮ ᱫᱟᱜ ᱧᱟᱢᱚᱜ-ᱟ ᱟᱫᱚ ᱡᱟᱭᱦᱳᱠ ᱮᱝᱠᱟ ᱠᱟᱛᱮ ᱜᱮ ᱪᱟᱥᱵᱟᱥ ᱫᱚ ᱮᱴᱮᱜ ᱢᱮᱱ ᱞᱮ ᱠᱷᱟᱡ ᱫᱚ ᱟᱹᱰᱤ ᱛᱮᱫ ᱜᱮ ᱟᱞᱮᱥᱮᱫ ᱫᱚ ᱢᱟᱱᱮ ᱮᱱᱮ ᱠᱚ ᱢᱮᱱᱟ ᱤᱱᱟᱹ ᱫᱩ ᱵᱤᱜᱷᱟᱹ ᱜᱟᱱ ᱦᱚᱸ ᱡᱩᱫᱤ ᱡᱩᱢᱤ ᱡᱟᱜᱟ ᱛᱟᱦᱮᱱᱟ ᱥᱮ ᱵᱟᱝ ᱫᱩ ᱵᱤᱜᱷᱟᱹ ᱨᱮᱦᱚᱸ ᱪᱟᱥ ᱞᱟᱸᱜᱟ ᱩᱛᱟᱹᱨᱚᱜ ᱟᱢ᱾ ᱟᱭ ᱡᱩᱫᱤᱧ ᱢᱮᱱ ᱞᱮᱠᱷᱟᱡ ᱱᱚᱜ ᱚᱭ ᱱᱤᱛᱚᱜ ᱱᱦᱟᱜ ᱵᱟᱹᱨ ᱥᱟᱹ ᱦᱩᱲᱩ ᱞᱮ ᱨᱚᱦᱚᱭᱟ ᱵᱟᱹᱲᱥᱟᱹ ᱦᱩᱲᱩ ᱨᱟᱠᱟᱵ ᱯᱚᱨ ᱟᱹᱰᱤ ᱟᱭᱢᱟ ᱦᱚᱲ ᱜᱮ ᱢᱮᱱᱟᱜ ᱞᱮᱭᱟ ᱵᱟᱹᱨᱥᱟᱹ ᱦᱩᱲᱩ ᱩᱥᱩᱞᱟ ᱨᱟᱠᱟᱵ ᱵᱟᱲᱟ ᱠᱮᱛ ᱛᱮ ᱮᱠᱫᱚᱢ ᱟᱹᱞᱩ ᱪᱟᱥ ᱟ᱾ ᱟᱵᱟᱨ ᱟᱹᱞᱩ ᱪᱟᱥ ᱠᱮᱛᱮᱫ ᱟᱫᱚᱢ ᱦᱚᱴ ᱫᱚᱠᱚ ᱢᱮᱱᱟ ᱟᱞᱮ ᱫᱚ ᱚᱠᱚᱭ ᱫᱚ ᱟᱹᱞᱩ ᱪᱟᱥ ᱫᱟ ᱚᱠᱚᱭ ᱫᱚᱭ ᱢᱮᱱᱫᱟ ᱠᱟᱸᱪᱟ ᱥᱩᱵᱽᱡᱤᱧ ᱪᱟᱥᱟ ᱚᱠᱚᱭ ᱫᱚᱭ ᱢᱮᱱᱟ ᱟᱹᱞᱩ ᱥᱤᱡᱤᱱ ᱨᱤᱜᱤ ᱟᱨᱦᱚᱸ ᱢᱤᱫᱴᱮᱡ ᱡᱚᱸᱰᱨᱟ ᱦᱚᱸᱭ ᱪᱟᱸᱥᱟ ᱢᱟᱱᱮ ᱡᱚᱸᱰᱨᱟ ᱜᱮ ᱵᱟᱨᱫᱚᱢ ᱞᱮ ᱟᱵᱟᱛᱟ ᱦᱩᱲᱩ ᱦᱚᱸ ᱵᱟᱨ ᱫᱚᱢ ᱞᱮ ᱟᱵᱟᱛᱟ᱾ ᱟᱹᱞᱩ ᱢᱤᱜ ᱫᱚᱢ ᱞᱮ ᱟᱵᱟᱛᱟ ᱟᱨ ᱱᱚᱭ ᱠᱟᱸᱪᱟ ᱥᱩᱵᱽᱡᱤ ᱱᱚ ᱞᱟᱜᱟᱣ ᱨᱤᱜᱤ ᱢᱮᱱᱟᱜ-ᱟ ᱱᱚᱣᱟᱴᱟᱜ ᱤᱧ ᱨᱟᱠᱟᱵ ᱠᱮᱜ ᱠᱷᱟ ᱦᱟᱱᱟᱴᱟᱜ ᱦᱟᱱᱟᱴᱟᱜ ᱤᱧ ᱨᱟᱠᱟᱵ ᱠᱮ ᱠᱷᱟ ᱱᱟᱣᱟᱴᱟᱜ ᱢᱟᱱᱮ ᱠᱷᱮᱛ ᱫᱚ ᱢᱤᱜ ᱠᱟᱛᱷᱟᱨᱮ ᱢᱮᱱ ᱞᱮᱠᱷᱟᱡ ᱟᱹᱰᱤ ᱯᱷᱟᱸᱠᱟ ᱫᱚ ᱱᱦᱟᱜ ᱟᱞᱮ ᱫᱚ ᱵᱟᱞᱮ ᱫᱚᱦᱚᱭᱟ᱾ ᱮᱸᱻ ᱱᱚᱜ-ᱚᱭ ᱡᱮᱴᱟ ᱞᱟᱦᱟ ᱢᱩᱪᱷᱤ ᱜᱮ ᱟᱹᱞᱩ ᱞᱮ ᱨᱟᱠᱟᱵ ᱠᱟᱫᱟ ᱟᱹᱞᱩ ᱨᱟᱠᱟᱵ ᱯᱚᱨ ᱜᱮ ᱱᱚᱜ-ᱚᱭ ᱱᱤᱛᱚᱜ ᱦᱩᱲᱩ ᱟᱨ ᱚᱠᱚᱭ ᱠᱩ ᱦᱩᱲᱩ ᱦᱟᱸᱜ ᱵᱟᱠᱩ ᱨᱚᱦᱚᱭᱟ ᱚᱝᱠᱟᱱ ᱠᱷᱮᱛ ᱡᱟᱦᱟᱸ ᱠᱚ ᱢᱮᱱᱟᱜ ᱛᱟᱠᱚᱣᱟ ᱛᱷᱚᱲᱟ ᱰᱟᱸᱜᱟ ᱧᱚᱜ ᱨᱮ ᱪᱮᱛᱟᱱ ᱧᱚᱜ ᱨᱮ ᱚᱱᱟ ᱠᱩᱨᱮ ᱫᱚ ᱱᱦᱟᱜ ᱚᱭ ᱯᱟᱴ ᱠᱚᱠᱩ ᱞᱟᱜᱟᱣ ᱠᱮᱫᱟ ᱟᱨᱦᱚᱸ ᱡᱚᱸᱰᱨᱟ ᱞᱮ ᱞᱟᱜᱟᱣ ᱠᱟᱫᱟ ᱱᱤᱛᱚ-ᱟᱜ ᱚᱱᱮ ᱚᱝᱠᱟᱱ ᱵᱮᱯᱟᱨ ᱥᱟᱹᱤᱨᱜᱤ ᱠᱩ ᱞᱟᱜᱟᱣ ᱠᱟᱫᱟ ᱚᱱᱮ ᱚᱝᱠᱟ ᱵᱮᱯᱟᱨ᱾
ᱟᱪᱪᱷᱟ ᱪᱷᱟ ᱟᱞᱮ ᱥᱮᱱ ᱦᱚᱸ ᱚᱠᱟᱢ ᱢᱮᱱ ᱠᱮᱜ ᱚᱱᱟ ᱨᱮᱱᱟᱜ ᱯᱩᱨᱟᱹᱣ ᱢᱮᱱ ᱫᱟᱲᱮᱜ-ᱟᱢ ᱩᱞᱴᱟᱹᱣ ᱞᱮᱠᱟᱜᱮ ᱦᱟᱸᱜ ᱮᱱᱛᱮᱜ ᱪᱟᱥᱵᱟᱥ ᱦᱚᱸ ᱦᱩᱲᱩ ᱠᱚᱢᱟ ᱮᱠᱫᱚᱢ ᱢᱤᱜ ᱢᱤᱜ ᱥᱮᱨᱢᱟ ᱨᱮ ᱢᱤᱫ ᱫᱷᱟᱣ ᱜᱮ ᱪᱟᱥ ᱦᱩᱭᱩᱜ-ᱟ᱾ ᱛᱮᱫ ᱫᱟᱜ ᱨᱮᱱᱟᱜ ᱟᱠᱟᱞ ᱠᱷᱟᱹᱛᱤᱨ ᱛᱮᱜᱮ ᱦᱟᱸᱜ ᱟᱨ ᱠᱷᱮᱛ ᱠᱚᱦᱚᱸᱢ ᱧᱮᱞ ᱞᱮᱠᱷᱟᱡ ᱫᱚ ᱱᱮᱛᱟᱨ ᱫᱤᱱ ᱫᱚ ᱮᱠᱮᱱ ᱢᱟᱱᱮ ᱠᱷᱟᱹᱞᱤ ᱠᱷᱟᱹᱞᱤ ᱮᱠᱫᱚᱢ ᱪᱮᱜ ᱦᱚᱸ ᱵᱟᱹᱱᱩᱜ ᱞᱮᱠᱟ᱾ ᱚᱱᱮ ᱚᱝᱠᱟ ᱫᱷᱟᱨᱟ ᱜᱚᱴᱟ ᱫᱤᱱᱜ ᱜᱮ ᱚᱝᱠᱟ ᱵᱚᱞᱮ ᱡᱟᱹᱥᱛᱤ ᱯᱩᱨᱟᱹᱣ ᱠᱷᱮᱛ ᱫᱚ ᱵᱟᱢ ᱧᱮᱞᱟ ᱵᱚᱞᱮ ᱯᱮᱨᱮᱡ ᱪᱟᱵᱟᱣ ᱠᱟᱱᱟ᱾ ᱢᱤᱜ ᱯᱟᱨ ᱡᱟᱭᱜᱟ ᱨᱮᱫᱚᱢ ᱧᱮᱞ ᱠᱮᱭᱟᱢ ᱵᱚᱞᱮ ᱢᱟᱱᱞᱮ ᱱᱮᱛᱟᱨ ᱦᱩᱲᱩ ᱨᱚᱦᱚᱭ ᱫᱤᱱ ᱦᱚᱢ ᱧᱮᱞ ᱜᱮᱭᱟ ᱢᱤᱫ ᱵᱟᱨ ᱡᱟᱭᱜᱟ ᱫᱚ ᱵᱟᱠᱩ ᱪᱟᱥ ᱠᱟᱜ-ᱥ ᱦᱟᱸᱜ᱾
ᱦᱩᱸ
ᱟᱫᱚ ᱚᱱᱮ ᱚᱱᱟ ᱫᱟᱜ ᱨᱮᱱᱟᱜ ᱤᱭᱟᱹ ᱠᱷᱟᱹᱛᱤᱨ ᱛᱮᱜᱮ ᱦᱟᱸᱜ᱾ ᱢᱮᱱᱫᱚ ᱠᱟᱱᱟ ᱫᱟᱜ ᱱᱟᱯᱟᱭ ᱜᱮ ᱛᱟᱦᱮᱱ ᱠᱷᱟᱡ ᱫᱚ ᱡᱚᱛᱚ ᱜᱮ ᱦᱟᱸᱜ ᱪᱟᱥ ᱵᱟᱥ ᱦᱩᱭᱩᱜ-ᱟ ᱠᱟ
ᱪᱟᱥᱵᱟᱥ ᱨᱮᱱᱟᱜ ᱢᱩᱞ ᱡᱟᱭᱜᱟ ᱫᱚ ᱦᱩᱭᱩᱜ ᱠᱟᱱᱟ ᱫᱟᱜ ᱴᱷᱮᱜ ᱫᱟᱜ ᱡᱩᱫᱤ ᱴᱷᱤᱠ ᱴᱷᱟᱠ ᱵᱟᱝ ᱛᱟᱦᱮᱱ ᱠᱷᱟᱡ ᱫᱚ ᱮᱸᱰᱮ ᱠᱷᱟᱱ ᱦᱟᱸᱜ ᱪᱟᱥᱵᱟᱥ ᱫᱚ ᱟᱹᱰᱤ ᱛᱮᱫ ᱜᱮ ᱢᱩᱥᱠᱤᱞ ᱜᱮᱭᱟ, ᱟᱫᱚᱢ ᱟᱫᱚᱢ ᱡᱟᱜᱟ ᱨᱮ ᱱᱚᱝᱠᱟ ᱦᱩᱸᱧ ᱟᱸᱡᱚᱢ ᱠᱟᱫᱟ ᱱᱟᱦᱟᱜ ᱵᱚᱞᱮ ᱱᱤᱭᱟᱹ ᱥᱤᱡᱤᱱ ᱵᱟ ᱱᱤᱭᱟᱹ ᱵᱟᱹᱨᱥᱟᱹ ᱨᱮ ᱡᱩᱫᱤ ᱵᱟᱭ ᱫᱟᱜ ᱞᱮᱠᱟᱡ ᱫᱚ ᱚᱸᱰᱮᱱ ᱠᱩ ᱦᱚᱲ ᱫᱚ ᱮ ᱦᱩᱲᱩ ᱪᱟᱥ ᱞᱟᱹᱜᱤᱫ ᱫᱚᱠᱚ ᱛᱟᱭᱱᱚᱢ ᱱᱟ ᱟᱨ ᱦᱩᱲᱩ ᱵᱟᱠᱚ ᱪᱟᱥ ᱞᱮᱜ ᱠᱷᱟᱹᱛᱤᱨ ᱫᱚ ᱚᱱᱮ ᱚᱱᱟ ᱫᱚᱠᱚ ᱢᱮᱛᱟᱜ ᱠᱟᱱᱟ ᱟᱠᱟᱞ ᱠᱮᱫᱟᱭ ᱱᱤᱭᱟᱹ ᱥᱮᱨᱢᱟ ᱫᱚ ᱱᱤᱭᱟᱹ ᱫᱚ ᱟᱞᱮ ᱫᱚ ᱠᱷᱚᱨᱟᱨ ᱞᱮ ᱯᱟᱲᱟᱣᱱᱟ ᱢᱟᱱᱮ ᱡᱚᱢ ᱞᱟᱹᱜᱤᱜ ᱠᱩᱞᱟᱹᱣ ᱜᱮ ᱟᱹᱰᱤ ᱦᱟᱢᱟᱞ ᱱᱟ᱾
ᱮᱠᱟᱞ ᱠᱟ ᱚᱱᱮ ᱚᱝᱠᱟ ᱫᱷᱟᱨᱟ ᱟᱞᱮ ᱥᱮ ᱦᱚᱸ ᱦᱩᱭ ᱵᱟᱲᱟᱣ ᱠᱟᱱ ᱜᱮᱭᱟ᱾ ᱱᱚᱜ-ᱚᱭ ᱥᱩᱨ ᱫᱤᱱ ᱜᱤᱧ ᱫᱤᱥᱟᱹᱭᱟ ᱡᱮ ᱱᱚᱜ-ᱚᱭ ᱠᱚᱨᱳᱱᱟ ᱟᱡᱟᱨ ᱚᱠᱟ ᱥᱤᱨᱡᱟᱹᱣ ᱞᱮᱱᱟ ᱚᱱᱟ ᱠᱷᱚᱡ ᱦᱟᱸᱜ ᱢᱤᱜ ᱵᱚᱪᱷᱚᱨ ᱛᱟᱭᱱᱚᱢ ᱱᱚᱜᱚᱱ ᱠᱟᱜᱮ ᱟᱠᱟᱞ ᱞᱮᱠᱟ ᱯᱟᱲᱟᱣ ᱞᱮᱱᱟ ᱮᱱᱛᱮᱜ ᱢᱤᱜ ᱢᱟ ᱠᱚᱨᱚᱱᱟ ᱟᱡᱟᱨ ᱠᱷᱟᱹᱛᱤᱨ ᱛᱮ ᱦᱚᱲ ᱠᱚ ᱠᱩᱜ ᱯᱟᱭᱥᱟ ᱠᱟᱹᱣᱰᱤ ᱠᱚ ᱵᱟᱝ ᱛᱟᱦᱮᱸ ᱠᱟᱱ ᱛᱮᱠᱩ ᱱᱚᱝᱠᱟ ᱠᱟᱹᱢᱤ ᱠᱩ ᱵᱟᱠᱚ ᱧᱟᱢᱮᱜ ᱛᱟᱦᱮᱱ ᱛᱮ ᱟᱨ ᱫᱚᱥᱟᱨ ᱵᱚᱪᱷᱚᱨ ᱠᱮ ᱟᱨᱦᱚᱸ ᱱᱚᱜ-ᱚ ᱱᱚᱠᱟ ᱦᱟᱸᱜ ᱞᱟᱸᱜᱟ ᱪᱟᱵᱟ ᱠᱮᱫ ᱞᱮᱭᱟᱭ ᱮᱱᱛᱮᱫ ᱫᱟᱜ ᱜᱮ ᱵᱟᱭ ᱡᱟᱹᱲᱤᱩᱣᱟᱜ ᱞᱮᱭᱟ ᱦᱟᱜ ᱟᱫᱚ ᱟᱹᱰᱤ ᱵᱷᱟᱱᱟ ᱥᱮ ᱟᱹᱰᱤ ᱫᱩᱠ ᱵᱩᱡᱷᱟᱹᱜ-ᱟ᱾
ᱦᱩᱸ ᱦᱩᱸ ᱟᱨ ᱠᱤᱪᱷᱩ ᱠᱤᱪᱷᱩ ᱡᱟᱜᱟ ᱡᱮᱢᱚᱱ ᱟᱯᱮᱭᱟᱢ ᱞᱟᱹᱭ ᱠᱮᱜ ᱞᱮᱠᱟ ᱟᱯᱮ ᱚᱱᱛᱮ ᱦᱚᱸ ᱛᱟᱨᱢᱟᱱᱮ ᱵᱩᱡᱷᱟᱹᱜ ᱠᱟᱱᱟ ᱡᱮ ᱱᱤᱭᱟᱹ ᱠᱟᱱ ᱜᱮᱭᱟ ᱢᱤᱫᱴᱮᱱ ᱯᱷᱚᱥᱚᱞ ᱤᱭᱟᱹ ᱨᱟᱠᱟᱵ ᱱᱤᱭᱟᱹ ᱜᱮ ᱥᱤᱡᱤᱱ ᱢᱟᱱᱮ ᱱᱤᱭᱟᱹ ᱨᱮᱜᱮ ᱦᱩᱲᱩ ᱫᱚᱢ ᱪᱟᱥ ᱠᱷᱟᱡ ᱫᱚ ᱪᱟᱥ ᱢᱮ ᱟᱨ ᱵᱟᱝᱠᱷᱟᱱ ᱫᱚ ᱠᱤᱱᱛᱩ ᱯᱟᱨ ᱥᱤᱡᱤᱱ ᱯᱟᱨᱚᱢᱱᱟ ᱵᱚᱪᱷᱚᱨ ᱨᱮ ᱢᱤᱫ ᱫᱚᱢ ᱜᱮ᱾ ᱟᱨ ᱦᱩᱲᱩ ᱠᱟᱱ ᱜᱮᱭᱟ ᱟᱥᱚᱞ ᱡᱚᱢᱟᱜ ᱛᱟᱹᱵᱚᱱ ᱾
ᱦᱩᱸ ᱮᱱᱛᱮ ᱟᱵᱚ ᱦᱚᱲ ᱦᱚᱯᱚᱱᱟᱜ ᱢᱟ ᱡᱟᱹᱥᱛᱤ ᱦᱩᱲᱩ ᱠᱟᱱ ᱜᱮᱭᱟ ᱦᱟᱸᱜ ᱥᱮᱛᱟᱜ ᱦᱚᱸ ᱫᱟᱜ ᱢᱟᱹᱰᱤ ᱞᱮᱠᱟᱢ ᱡᱚᱢᱟ᱾ ᱛᱤᱠᱤᱱ ᱦᱚᱸ ᱱᱚᱣᱟ ᱫᱟᱜ ᱫᱟᱠᱟ ᱜᱮᱢ ᱡᱚᱢᱟ ᱟᱹᱭᱩᱵ ᱦᱚᱸ ᱫᱟᱠᱟ ᱜᱮ ᱢᱟᱱᱮ ᱫᱤᱱ ᱵᱷᱟᱨ ᱫᱟᱠᱟ ᱜᱮ ᱦᱟᱸᱜ ᱡᱟᱦᱟᱱᱟᱜ ᱨᱮᱸᱜᱮᱡ ᱮᱢ ᱨᱮᱦᱚᱸ ᱫᱟᱠᱟ ᱜᱮ ᱡᱚᱢ
ᱦᱩᱸ ᱟᱨ ᱯᱤᱴᱷᱟᱹ
ᱟᱹᱰᱤ ᱠᱚᱢ ᱵᱚᱞᱮ ᱚᱱᱟ ᱠᱷᱟᱹᱡᱟᱹᱲᱤ ᱠᱚ ᱥᱮ ᱤᱭᱟᱹ ᱠᱚᱠᱚ ᱚᱱᱠᱟ ᱫᱷᱟᱨ ᱜᱮ ᱾
ᱦᱮᱸ᱾
ᱠᱷᱟᱹᱡᱟᱹᱲᱤ ᱛᱟᱵᱮᱱ ᱦᱚᱸᱠᱚ ᱡᱚᱢ ᱜᱮᱭᱟ ᱟᱫᱚ ᱦᱟᱸᱜ ᱱᱚᱣᱟ ᱫᱚ ᱯᱚᱨᱚᱵᱽ ᱯᱩᱱᱟᱭ ᱨᱮᱜᱮ ᱟᱠᱷᱟᱡ ᱮᱥᱮ ᱢᱟ ᱫᱤᱱᱟᱹᱢ ᱫᱤᱱᱟᱹᱢ ᱫᱤᱱ ᱜᱮ ᱫᱟᱠᱟ ᱜᱮ
ᱦᱚᱸ ᱦᱚᱸ᱾
ᱦᱮᱸ ᱦᱮᱸ ᱞᱟᱹᱭ ᱛᱟᱞᱟᱝ ᱪᱮᱫ ᱮᱢ ᱠᱩᱞᱤ ᱠᱟᱱᱟ᱾
ᱴᱷᱤᱠ ᱜᱮᱭᱟ ᱟᱪᱪᱷᱟ ᱪᱮᱫ ᱠᱚ ᱧᱩᱛᱩᱢ
ᱟᱞᱮ ᱥᱮᱫ ᱫᱚ ᱦᱟᱸᱜ ᱱᱚᱜᱼᱚᱭ ᱡᱟᱹᱥᱛᱤ ᱥᱚᱨᱱᱟ ᱦᱩᱲᱩ ᱠᱚ ᱢᱮᱛᱟᱜᱼᱟ ᱥᱚᱨᱱᱟ ᱦᱩᱲᱩ ᱨᱚᱦᱚᱭᱟ᱾ ᱟᱨ ᱢᱤᱫᱴᱟᱝ ᱫᱚ ᱦᱟᱸᱜ ᱨᱟᱣᱟᱞ ᱦᱩᱲᱩ ᱦᱚᱸᱠᱚ ᱢᱮᱛᱟᱜᱼᱟ᱾ ᱚᱱᱟ ᱫᱚ ᱩᱥᱟᱹᱨᱟ ᱜᱮ ᱦᱩᱭ ᱜᱚᱞᱚᱜᱼᱟ᱾ ᱛᱚ ᱫᱟᱜ ᱦᱚᱸ ᱵᱟᱝ ᱠᱷᱟᱨᱪᱟ ᱚᱠᱟ ᱚᱠᱟ ᱡᱟᱭᱜᱟ ᱨᱮ ᱢᱟᱱᱮ ᱜᱷᱩᱴᱩ ᱜᱷᱩᱴᱩ ᱚᱱᱮ ᱚᱱᱟ ᱨᱮᱫᱚ ᱠᱷᱟ ᱮᱨ ᱠᱟᱜ ᱠᱷᱟᱡ ᱮᱢ ᱨᱚᱦᱚᱭ ᱵᱟᱝ ᱦᱩᱭᱩᱜᱼᱟ ᱠᱷᱟᱹᱞᱤ ᱮᱨ ᱠᱟᱢ ᱟᱨ ᱡᱟᱱᱟᱢᱚᱜᱼᱟ᱾ ᱟᱨ ᱨᱚᱦᱚᱭ ᱦᱚᱸ ᱦᱩᱭᱩᱜ ᱜᱮᱭᱟ ᱟᱫᱚ ᱡᱟᱹᱥᱛᱤ ᱫᱚ ᱮᱨ ᱠᱟᱛᱮ ᱚᱱᱟ ᱨᱟᱣᱟᱞ ᱦᱩᱲᱩ ᱫᱚᱠᱚ ᱤᱭᱟᱹᱭᱟ ᱦᱟᱸᱜ᱾ ᱟᱫᱚ ᱚᱠᱚᱭ ᱠᱚ ᱨᱮᱸᱜᱮᱡ ᱱᱟᱪᱟᱨ ᱦᱚᱲ ᱫᱚ ᱡᱟᱹᱥᱛᱤ ᱵᱚᱞᱮ ᱟᱜᱟᱨ ᱦᱩᱲᱩ ᱪᱟᱵᱟᱜ ᱜᱚᱞᱚᱜ ᱠᱟᱱ ᱛᱟᱠᱚ ᱠᱷᱟᱡ ᱫᱚ ᱚᱱᱟ ᱨᱟᱣᱟᱞ ᱦᱩᱲᱩ ᱠᱚ ᱮᱨ ᱨᱟᱯᱷᱚᱨ ᱠᱮᱫ ᱜᱮᱭᱟ᱾ ᱟᱨ ᱩᱥᱟᱹᱨᱟ ᱡᱟᱱᱟᱢᱚᱜ ᱠᱚ ᱩᱥᱟᱹᱨᱟᱠᱚ ᱤᱨ ᱜᱮᱫ ᱵᱟᱲᱟ ᱜᱚᱞ ᱠᱮᱫ ᱜᱮ ᱦᱟᱸᱜ᱾ ᱟᱨ ᱡᱟᱹᱥᱛᱤ ᱤᱭᱟᱹ ᱫᱚ ᱦᱟᱸᱜ ᱡᱟᱹᱥᱛᱤ ᱞᱮᱠᱟ ᱫᱚ ᱥᱚᱨᱱᱟ ᱦᱩᱲᱩ ᱟᱞᱮ ᱥᱮᱫ ᱫᱚᱠᱚ ᱢᱮᱟᱜᱼᱟ ᱚᱱᱮ ᱚᱱᱟ ᱠᱚ ᱪᱟᱥᱵᱟᱥᱼᱟ᱾
ᱦᱩᱸ ᱟᱞᱮ ᱱᱚᱛᱮ ᱦᱚᱸ ᱥᱚᱨᱱᱟ ᱫᱚ ᱪᱟᱞᱟᱜ ᱠᱟᱱ ᱛᱟᱦᱮᱸᱫ ᱜᱮᱭᱟ᱾
ᱦᱮᱸ᱾
ᱞᱟᱦᱟ ᱢᱟᱹᱪᱤ ᱫᱚ ᱥᱚᱨᱱᱟ ᱱᱟᱦᱟᱜ ᱠᱟᱹᱴᱤᱱ ᱧᱚᱜ ᱜᱮᱞᱮ ᱪᱟᱥᱮᱫ ᱛᱟᱦᱮᱸᱫ ᱟᱞᱮ ᱦᱚᱸᱞᱮ ᱪᱟᱥᱮᱫ ᱛᱟᱦᱮᱸᱜ ᱚᱲᱟᱜ ᱨᱮᱜᱮ᱾ ᱥᱚᱨᱱᱟ ᱟᱫᱚ ᱱᱤᱛᱚᱜ ᱥᱚᱨᱱᱟ ᱨᱮᱱᱟᱜ ᱫᱚ ᱠᱷᱩᱵ ᱮᱠᱴᱟ ᱠᱚᱢ ᱟᱠᱟᱱᱟ ᱠᱚ ᱪᱟᱹᱥᱤ ᱦᱚᱸ ᱧᱮᱞᱚᱜ ᱠᱟᱱᱟ᱾ ᱱᱤᱛᱚᱜ ᱫᱚ ᱡᱟᱹᱥᱛᱤ ᱵᱷᱟᱜᱽ ᱨᱚᱡᱚᱱᱟ ᱛᱟᱨᱯᱚᱨ ᱟᱞᱮ ᱢᱟ ᱱᱚᱛᱮ ᱟᱭᱢᱟ ᱰᱷᱤᱨ ᱢᱮᱱᱟᱜᱼᱟ ᱵᱤᱵᱤ ᱮᱜᱟᱨᱚ ᱠᱚ ᱧᱩᱛᱩᱢ ᱟᱠᱟᱫᱟ ᱢᱤᱫ ᱫᱷᱚᱨᱚᱱ ᱨᱮᱱᱟᱜ ᱦᱩᱲᱩ ᱢᱤᱫᱴᱮᱱ ᱟᱞᱮ ᱛᱤᱱᱤᱭᱟᱹ ᱵᱚᱪᱷᱚᱨ ᱞᱮ ᱪᱟᱥᱟ ᱚᱱᱟ ᱫᱚ ᱱᱟᱜ ᱥᱩᱫᱷᱟ ᱠᱚ ᱢᱮᱛᱟᱜᱼᱟ᱾ ᱟᱨᱚ ᱟᱫᱚᱢ ᱦᱚᱲ ᱢᱤᱫᱴᱟᱹᱜ ᱦᱩᱲᱩ ᱛᱩᱫ ᱟᱠᱟᱱᱟ ᱦᱟᱡᱟᱨ ᱪᱳᱛᱨᱤᱥ ᱠᱚ ᱢᱮᱛᱟᱜᱼᱟ᱾ ᱟᱨ ᱢᱚᱦᱟᱨᱟᱡᱽ ᱢᱤᱫ ᱢᱤᱫᱴᱮ ᱦᱩᱲᱩ ᱢᱮᱛᱟᱜ ᱢᱟᱱᱮ ᱟᱹᱰᱤ ᱰᱷᱤᱨ ᱦᱩᱲᱩ ᱰᱷᱤᱨ ᱟᱠᱟᱱᱟ ᱱᱚᱣᱟ ᱞᱟᱹᱜᱤᱫ ᱛᱮᱜᱮ ᱠᱟᱨᱚᱱ ᱵᱟᱨ ᱥᱤᱡᱤᱱ ᱪᱟᱥ ᱛᱤᱭᱩᱜ ᱠᱟᱱᱟ ᱛᱚ ᱚᱱᱮ ᱚᱱᱟ ᱠᱷᱟᱹᱛᱤᱨ᱾
ᱦᱮᱸ ᱦᱮᱸ᱾ ᱦᱮᱸ ᱱᱮᱛᱟᱨ ᱫᱚ ᱮᱱᱦᱚᱸ ᱢᱤᱫ ᱵᱟᱨ ᱦᱚᱲ ᱱᱚᱝᱠᱟ ᱯᱮᱠᱮᱴ ᱦᱩᱲᱩ ᱠᱚ ᱠᱤᱨᱤᱧᱮᱫ ᱠᱟᱱ ᱜᱮᱭᱟ ᱦᱟᱸᱜ᱾ ᱱᱚᱣᱟ ᱪᱟᱥᱵᱟᱥ ᱞᱟᱹᱜᱤᱫ ᱟᱞᱮ ᱦᱚᱸ ᱱᱤᱭᱟᱹ ᱫᱷᱟᱢ ᱫᱚ ᱯᱮᱠᱮᱴ ᱦᱩᱲᱩ ᱞᱮ ᱠᱤᱨᱤᱧ ᱠᱟᱫᱟ ᱟᱫᱚ ᱦᱟᱸᱜ ᱵᱟᱹᱧ ᱧᱮᱞ ᱞᱮᱫᱟ ᱵᱚᱞᱮ ᱪᱮᱫ ᱦᱩᱲᱩ ᱧᱩᱛᱩᱢᱟᱱ ᱠᱟᱱᱟ ᱚᱱᱟ ᱫᱚ᱾ ᱮᱱᱛᱮ ᱵᱟᱵᱟ ᱜᱮ ᱪᱟᱥ ᱵᱟᱲᱟᱭᱟ ᱟᱫᱚ ᱟᱞᱮ ᱥᱮᱫ ᱢᱟ ᱡᱟᱹᱥᱛᱤ ᱱᱚᱣᱟ ᱥᱩᱨᱱᱟ ᱜᱮ ᱮᱦᱚᱵ ᱠᱷᱚᱡ ᱜᱮ ᱪᱟᱞᱟᱣ ᱵᱟᱲᱟ ᱟᱠᱟᱱᱟ ᱦᱟᱸᱜ᱾ ᱟᱫᱚ ᱢᱟᱱᱮ ᱡᱟᱥ ᱡᱟᱹᱥᱛᱤ ᱦᱚᱲ ᱫᱚ ᱢᱟᱱᱮ ᱚᱠᱟᱴᱟᱜ ᱪᱟᱥ ᱦᱩᱭᱠᱟᱱ ᱚᱱᱟ ᱜᱮᱠᱚ ᱫᱚᱦᱚ ᱠᱟᱜᱼᱟ ᱤᱭᱟᱹ ᱞᱟᱹᱜᱤᱫ ᱟᱯᱷᱚᱨ ᱞᱟᱹᱜᱤᱫ᱾ ᱱᱟᱣᱟ ᱱᱟᱣᱟ ᱫᱚ ᱠᱤᱨᱤᱧᱟ ᱵᱚᱞᱮ
ᱦᱚᱭ᱾